ᱦᱳᱭ ᱦᱮᱞᱳ᱾
ᱪᱮᱫ ᱵᱮᱱ ᱪᱤᱠᱟᱹᱭᱫᱟ?
ᱪᱮᱫ ᱦᱚᱸ ᱵᱟᱝ᱾
ᱦᱳᱭ ᱱᱟᱯᱟᱭ ᱵᱟᱲᱟ ᱜᱮ ᱢᱮᱱᱟᱜ ᱞᱤᱧᱟᱹ ᱟᱵᱮᱱ ᱜᱮ ᱪᱮᱫ ᱞᱮᱠᱟ ᱦᱟᱸᱜ᱾
ᱚ ᱮᱠᱷᱚᱱ ᱱᱟᱯᱟᱭ ᱵᱟᱲᱟ᱾ ᱚᱲᱟᱜ ᱠᱚᱨᱮ ᱡᱚᱛᱚ ᱾
ᱦᱳᱭ ᱚᱲᱟᱜ ᱠᱚᱨᱮ ᱦᱚᱸ ᱥᱚᱵ ᱜᱮ ᱱᱟᱯᱟᱭ ᱜᱮ᱾
ᱛᱟᱯᱚᱨ ᱪᱟᱥ ᱵᱟᱥ ᱠᱟᱹᱢᱤ ᱠᱚ ᱯᱩᱨᱟᱹᱣ ᱵᱟᱲᱟ ᱦᱩᱭᱱᱟ ᱥᱮ ᱟᱨᱭᱨᱤ᱾
ᱪᱟᱥ ᱵᱟᱥ ᱠᱟᱹᱢᱤ ᱫᱚ ᱱᱟᱦᱟᱜ ᱟᱹᱣᱨᱤ ᱯᱩᱨᱟᱹᱜ ᱟᱭ ᱢᱟᱱᱮ ᱥᱮᱨᱢᱟ ᱡᱟᱹᱲᱤ ᱫᱟᱜ ᱜᱮᱦᱟᱸᱜ ᱠᱚᱢᱮ ᱡᱟᱹᱲᱤᱭᱟᱜᱼᱟ ᱚᱱᱟ ᱠᱷᱟᱹᱛᱤᱨ ᱛᱮ ᱟᱫᱷᱟ ᱟᱫᱦᱤ ᱦᱩᱭ ᱵᱟᱲᱟ ᱟᱠᱟᱱᱟ᱾ ᱟᱨᱦᱜ ᱵᱚᱱᱫᱚ ᱠᱟᱱᱟ᱾
ᱢᱟᱱᱮ ᱱᱟᱥᱮ ᱵᱟᱹᱫ ᱠᱚᱫᱚ ᱯᱮ ᱨᱚᱦᱚᱭ ᱦᱟᱞᱠᱟ ᱫᱟᱜ ᱛᱮ᱾
ᱦᱳᱭ ᱦᱳᱭ᱾ ᱵᱟᱹᱫᱽ ᱠᱚᱫᱚ ᱱᱟᱦᱟᱜ ᱟᱣᱨᱤ, ᱫᱟᱜ ᱜᱮ ᱱᱟᱦᱟᱜ ᱵᱟᱹᱱᱩᱜ ᱟᱛᱚ᱾
ᱫᱟᱜ ᱜᱮ ᱵᱟᱭ ᱫᱟ
ᱟᱨ ᱦᱳᱭ ᱦᱳ
ᱦᱳᱭ ᱦᱳᱭ ᱟᱨ ᱟᱯᱮ ᱫᱚ ᱱᱟᱦᱟᱜ ᱯᱮ ᱨᱚᱦᱚᱭ ᱠᱚᱯᱮ ᱮᱦᱚᱵ ᱠᱟᱱᱟ ᱥᱮᱯᱮ ᱪᱟᱵᱟ ᱠᱮᱜᱼᱟ᱾
ᱮᱦᱚᱵ ᱟᱠᱟᱫᱟᱞᱮ ᱮᱦᱚᱵ ᱫᱚ ᱛᱚ ᱵᱟᱹᱫᱽ ᱥᱮᱫ ᱫᱚ᱾ ᱛᱚ ᱥᱟᱵ ᱵᱟᱲᱟᱭ ᱦᱩᱭᱩᱜ ᱠᱟᱱᱟ ᱚᱝᱠᱟ᱾᱾
ᱟᱪᱪᱷᱟ᱾
ᱛᱟᱯᱚᱨ ᱦᱩᱛᱩᱢ ᱯᱟᱨᱟ ᱵᱟᱲᱟᱭ ᱮᱱᱟᱵᱱ ᱥᱮ ᱟᱣᱨᱤ᱾ ᱦᱮᱸ ᱜᱚᱢᱠᱮ᱾